ᱡᱚᱦᱟᱨ ᱜᱮ ᱜᱚᱢᱠᱮ
ᱦᱮᱸ ᱡᱚᱦᱟᱨ ᱜᱮ ᱟᱹᱞᱤᱧᱟᱜ ᱨᱚᱲ ᱠᱚ ᱠᱞᱤᱭᱟᱨ ᱟᱸᱡᱚᱢᱚᱜ ᱠᱟᱱᱟ ᱛᱚ
ᱦᱮᱸ ᱜᱚᱢᱠᱮ ᱮᱠᱟᱞ ᱟᱹᱰᱤ ᱴᱷᱟᱢ ᱴᱷᱟᱢ ᱥᱟᱹᱦᱤᱡ ᱜᱮ ᱟᱸᱡᱚᱢ ᱧᱟᱢᱚᱜ ᱠᱟᱱᱟ ᱟᱨ ᱜᱚᱢᱠᱮ ᱤᱧᱟᱹᱜ ᱨᱚᱲ ᱟᱸᱡᱚᱢ ᱧᱟᱢᱚᱜ ᱠᱟᱱᱟ
ᱦᱮᱸ ᱜᱚᱢᱠᱮ ᱟᱸᱡᱚᱢᱚᱜ ᱠᱟᱱ ᱜᱮᱭᱟ ᱮᱱᱠᱷᱟᱡ
ᱦᱳᱭ ᱜᱚᱢᱠᱮ ᱟᱫᱚ ᱛᱮᱦᱮᱧ ᱫᱚ ᱛᱟᱦᱚᱞᱮ ᱪᱮᱫ ᱠᱚ ᱪᱤᱠᱟᱹ ᱵᱟᱲᱟᱭ ᱦᱮᱸ ᱜᱚᱢᱠᱮ ᱮᱠᱟᱞ ᱤᱧ ᱫᱚ ᱱᱟᱯᱟᱭ ᱵᱟᱲᱟ ᱜᱮ ᱢᱤᱱᱟᱹᱧᱟ ᱟᱢ ᱜᱮ ᱜᱚᱢᱠᱮ ᱚᱠᱟ ᱞᱮᱠᱟ ᱱᱟᱦᱟᱜ ᱢᱮᱱᱟᱢᱟ?
ᱦᱮᱸ ᱜᱚᱢᱠᱮ ᱤᱧᱦᱚᱸ ᱱᱤᱛ ᱜᱷᱟᱹᱲᱤᱡ ᱛᱮᱫᱚ ᱱᱟᱯᱟᱭ ᱵᱟᱲᱟ ᱜᱮ ᱮᱱᱠᱷᱟᱡ ᱪᱤᱠᱟᱹ ᱵᱚᱞᱛᱮ ᱛᱮᱦᱮᱧ ᱫᱚ ᱮᱱᱠᱷᱟᱱ ᱚᱱᱠᱟᱱᱟᱜ ᱫᱚ ᱪᱮᱫ ᱦᱚᱸ ᱵᱟᱝ ᱪᱤᱠᱟᱹ ᱦᱩᱭᱩᱜ ᱠᱟᱱᱟ ᱾ ᱚᱱᱟ ᱠᱟᱹᱢᱤ ᱠᱚᱜᱮ ᱮᱱᱠᱷᱟᱡ ᱪᱟᱞᱟᱜ ᱦᱩᱭᱩᱜ ᱞᱟᱹᱜᱤᱫᱼᱟ ᱠᱟᱹᱢᱤ ᱵᱚᱞᱛᱮ ᱢᱟᱱᱮ ᱪᱮᱫ ᱠᱚ ᱞᱟᱹᱭᱟ ᱚᱱᱟ ᱚᱲᱟᱜ ᱨᱮ ᱠᱷᱟᱱ ᱢᱤᱫᱴᱟᱝ ᱤᱭᱟᱹ ᱠᱟᱨᱮᱱᱴ ᱠᱚᱨᱮᱱᱟᱜ ᱤᱞᱮᱠᱴᱨᱤᱠ ᱨᱮᱱᱟᱜ ᱠᱟᱹᱢᱤ ᱵᱟᱲᱟᱭ ᱦᱩᱭᱩᱜ ᱜᱮᱭᱟ᱾
ᱟᱪᱪᱷᱟ ᱜᱚᱢᱠᱮ ᱟᱹᱰᱤ ᱱᱟᱯᱟᱭ ᱱᱚᱜᱼᱚᱭ ᱱᱚᱝᱠᱟ ᱟᱸᱡᱚᱢ ᱠᱟᱛᱮᱜ ᱟᱹᱰᱤ ᱵᱷᱟᱜᱮ ᱜᱤᱧ ᱵᱩᱡᱷᱟᱹᱣ ᱠᱮᱫᱟ ᱟᱵᱚ ᱦᱚᱲ ᱠᱚᱦᱚᱸ ᱱᱚᱝᱠᱟ ᱦᱮᱸ ᱱᱚᱝᱠᱟᱱ ᱱᱟᱦᱟᱜ ᱡᱩᱜᱽ ᱨᱮ ᱱᱚᱜᱼᱚᱭ ᱱᱚᱝᱠᱟᱱᱟᱜ ᱠᱚ ᱠᱟᱹᱢᱤᱭᱮᱫᱟ ᱦᱮᱸ ᱥᱮ ᱜᱚᱢᱠᱮ ᱟᱫᱚ ᱟᱭᱢᱟ ᱠᱚᱲᱟ ᱠᱩᱲᱤ ᱜᱮ ᱧᱮᱞ ᱜᱟᱱᱚᱜᱼᱟ ᱜᱚᱢᱠᱮ ᱱᱚᱜᱼᱚᱭ ᱱᱚᱝᱠᱟᱱᱟᱜ ᱠᱟᱹᱢᱤ ᱥᱟᱶ ᱵᱟᱝᱠᱚ ᱡᱚᱯᱚᱲᱟᱜ ᱠᱟᱱᱟ ᱡᱟᱦᱟᱸ ᱠᱚᱫᱚ ᱮ ᱠᱟᱹᱢᱤ ᱟᱹᱰᱤ ᱫᱤᱱ ᱫᱷᱚᱨᱮ ᱛᱟᱦᱮᱱᱟ ᱥᱮ ᱱᱚᱣᱟ ᱫᱚ ᱱᱟᱦᱟᱜ ᱞᱟᱹᱭ ᱜᱟᱱᱚᱜᱼᱟ ᱤᱥᱛᱷᱟᱭᱤ ᱞᱮᱠᱟ ᱦᱟᱸᱜ ᱠᱟᱹᱢᱤ ᱡᱟᱦᱟᱸ ᱠᱚᱨᱮ ᱜᱮᱢ ᱧᱟᱢ ᱜᱚᱫ ᱠᱟᱜᱼᱟ ᱟᱫᱚ ᱟᱵᱚ ᱫᱚ ᱱᱚᱝᱠᱟᱱ ᱪᱟᱥᱵᱟᱥ ᱮᱻ ᱪᱷᱟᱲᱟ ᱟᱫᱚ ᱮᱴᱟᱜ ᱟᱜ ᱵᱟᱵᱚᱱ ᱠᱟᱹᱢᱤᱭᱮᱫᱟ ᱱᱚᱣᱟ ᱤᱫᱤ ᱠᱟᱛᱮᱫ ᱜᱚᱢᱠᱮ ᱪᱮᱫ ᱮᱢ ᱞᱟᱹᱭ ᱚᱪᱚᱭᱮᱫᱟ?
ᱦᱮᱸ ᱜᱚᱢᱠᱮ ᱮᱠᱫᱚᱢ ᱡᱚᱛᱷᱟᱛ ᱛᱮᱢ ᱢᱮᱱ ᱟᱠᱟᱫᱼᱟ ᱱᱚᱜᱼᱚᱭ ᱡᱮᱢᱚᱱ ᱟᱹᱞᱤᱧ ᱞᱤᱧ ᱠᱟᱹᱢᱤᱭᱮᱫᱼᱟ ᱢᱟᱱᱮ ᱡᱟᱦᱟᱸ ᱛᱤᱱᱟᱹᱜ ᱱᱟᱣᱟ ᱱᱟᱣᱟ ᱚᱲᱟᱜ ᱵᱮᱱᱟᱜ ᱠᱟᱱᱟ ᱥᱮ ᱵᱤᱞᱰᱤᱝ ᱵᱮᱱᱟᱜ ᱠᱟᱱᱟ ᱚᱱᱟ ᱠᱚᱨᱮᱜ ᱢᱟ ᱟᱭᱢᱟ ᱥᱟᱸᱜᱮ ᱥᱟᱸᱜᱮ ᱠᱟᱹᱢᱤ ᱠᱚ ᱦᱚᱦᱚ ᱟᱹᱞᱤᱧ ᱠᱟᱱᱟ ᱥᱮ ᱩᱱᱟᱹᱜ ᱢᱟᱱᱮ ᱠᱟᱹᱢᱤ ᱧᱟᱢᱚᱜ ᱠᱟᱱᱟ ᱡᱮ ᱚᱠᱟᱴᱟᱜ ᱞᱤᱧ ᱠᱟᱹᱢᱤᱭᱟ ᱱᱚᱣᱟ ᱵᱟᱝᱞᱤᱧ ᱴᱷᱤᱠᱟᱹ ᱫᱟᱲᱭᱟᱜ ᱠᱟᱱᱟ ᱡᱮᱢᱚᱱ ᱱᱚᱣᱟ ᱫᱚ ᱦᱟᱸᱠᱷᱟᱡ ᱢᱟᱱᱮ ᱚᱲᱟᱜ ᱵᱷᱤᱛᱤᱨ ᱨᱮᱜᱮ ᱠᱟᱹᱢᱤ ᱦᱩᱭᱩᱜᱼᱟ ᱩᱱᱟᱹᱜ ᱠᱷᱟᱴᱟᱞᱤ ᱦᱚᱸ ᱵᱟᱹᱱᱩᱜᱼᱟ ᱡᱮᱢᱚᱱ ᱚᱲᱟᱜ ᱠᱚᱨᱮᱱᱟᱜ ᱰᱤᱡᱟᱭᱤᱱ ᱡᱟᱦᱟᱸ ᱠᱚ ᱛᱮᱭᱟᱨᱮᱜᱼᱟ ᱚᱱᱟ ᱞᱟᱭᱤᱴ ᱠᱮᱯᱟᱥᱤᱴᱤ ᱡᱟᱦᱟᱸ ᱠᱚ ᱮᱢᱮᱜᱼᱟ ᱢᱟᱱᱮ ᱦᱟᱱᱮ ᱵᱚᱸᱜᱟ ᱚᱲᱟᱜ ᱞᱮᱠᱟ ᱡᱟᱦᱟᱸ ᱠᱚ ᱧᱮᱞ ᱦᱚᱪᱚᱭᱮᱜᱼᱟ ᱱᱚᱜᱼᱚ ᱱᱚᱣᱟ ᱚᱲᱟᱜ ᱠᱚ ᱦᱟᱸᱜᱠᱷᱟᱡ ᱟᱹᱞᱤᱧ ᱫᱚᱞᱤᱧ ᱤᱭᱟᱹ ᱠᱟᱹᱢᱤᱭᱮᱫᱟ ᱤᱞᱮᱠᱴᱨᱤᱠ ᱫᱟᱨᱟᱭᱛᱮ ᱥᱮ ᱱᱚᱣᱟ ᱵᱳᱨᱰ ᱥᱩᱭᱤᱪ ᱠᱚ ᱡᱟᱦᱟᱸ ᱞᱟᱜᱟᱣ ᱦᱩᱭᱩᱜᱼᱟ ᱰᱩᱢ ᱠᱚ ᱦᱳᱞᱰᱟᱨ ᱠᱚ ᱱᱚᱜᱼᱚ ᱱᱚᱣᱟ ᱠᱚᱞᱤᱧ ᱠᱟᱹᱢᱤᱭᱮᱜᱼᱟ ᱚᱱᱟ ᱥᱟᱶᱛᱮ ᱱᱚᱣᱟ ᱫᱚ ᱦᱟᱠᱷᱟᱡ ᱴᱷᱤᱠᱟᱹ ᱠᱟᱹᱢᱤ ᱠᱟᱱᱟ ᱢᱮᱱᱠᱷᱟᱱ ᱱᱚᱣᱟ ᱨᱮ ᱟᱹᱰᱤ ᱟᱭᱢᱟ ᱠᱟᱹᱣᱰᱤ ᱢᱮᱱᱟᱜᱼᱟ ᱜᱚᱢᱠᱮ ᱵᱩᱡᱷᱟᱹᱣ ᱡᱟᱦᱟᱸᱭ ᱠᱚ ᱠᱟᱹᱢᱤ ᱞᱮᱠᱷᱟᱱ ᱱᱚᱣᱟᱨᱮ ᱢᱟᱱᱮ ᱞᱚᱥ ᱫᱚ ᱵᱟᱝ ᱠᱚ ᱪᱟᱞᱟᱜᱼᱟ᱾ ᱥᱮ ᱱᱤᱛᱚᱜ ᱫᱚ ᱠᱟᱱᱴᱤᱱᱤᱭᱩ ᱠᱟᱹᱢᱤ ᱫᱚᱠᱚ ᱧᱟᱢ ᱤᱫᱤ ᱜᱮᱭᱟ
ᱦᱳᱭ ᱜᱚᱢᱠᱮ ᱮᱠᱟᱞ ᱟᱹᱰᱤ ᱥᱟᱹᱨᱤ ᱠᱟᱛᱷᱟᱢ ᱞᱟᱹᱭ ᱟᱠᱟᱫᱟ ᱤᱧᱦᱚᱸ ᱱᱟᱦᱟᱜ ᱚᱱᱠᱟ ᱜᱮ ᱮᱼ ᱦᱩᱰᱤᱧ ᱦᱩᱰᱤᱧ ᱱᱟᱦᱟᱜ ᱫᱚᱠᱟᱱ ᱢᱮᱱᱟᱜ ᱛᱤᱧᱟ ᱟᱫᱚ ᱯᱳᱭᱞᱳ ᱫᱚ ᱱᱟᱦᱟᱜ ᱜᱚᱝᱠᱮ ᱦᱩᱰᱤᱧ ᱦᱩᱰᱤᱧ ᱠᱷᱚᱱ ᱜᱮ ᱮᱦᱚᱵ ᱦᱩᱭᱩᱜᱼᱟ ᱛᱚᱵᱮ ᱟᱫᱚ ᱵᱟᱹᱭ ᱵᱟᱹᱭ ᱛᱮ ᱱᱟᱦᱟᱜ ᱱᱚᱣᱟ ᱫᱚᱠᱟᱱ ᱠᱚᱦᱚᱸ ᱢᱟᱨᱟᱝ ᱦᱩᱭᱩᱜᱼᱟ ᱜᱚᱢᱠᱮ, ᱟᱞᱮ ᱫᱚ ᱱᱚᱸᱰᱮ ᱱᱟᱦᱟᱜ ᱠᱤᱪᱨᱤᱡ ᱫᱚᱠᱟᱱ ᱠᱚᱞᱮ ᱵᱮᱱᱟᱣ ᱠᱟᱫᱟ ᱟᱫᱚ ᱞᱩᱜᱽᱲᱤ ᱞᱟᱯᱚᱜ ᱠᱚ ᱧᱟᱢᱚᱜᱼᱟ ᱥᱟᱶᱛᱮ ᱡᱟᱢᱟ ᱫᱚᱛᱚ ᱠᱚ, ᱟᱢ ᱚᱠᱟ ᱞᱮᱠᱟᱱᱟᱜ ᱮᱢ ᱦᱟᱛᱟᱣᱟ ᱱᱚᱜᱼᱚ ᱱᱚᱝᱠᱟᱱᱟᱜ ᱦᱟᱸᱜ ᱞᱮ ᱫᱚᱠᱟᱱ ᱫᱟ, ᱟᱫᱚ ᱜᱚᱢᱠᱮ ᱧᱮᱞᱚᱜ ᱠᱟᱱᱟ ᱱᱚᱣᱟ ᱠᱚ ᱫᱚᱠᱟᱱ ᱨᱮᱦᱚᱸ ᱟᱹᱰᱤ ᱵᱟᱹᱲᱛᱤ ᱜᱮ ᱞᱟᱵᱷ ᱢᱮᱱᱟᱜᱼᱟ, ᱟᱫᱚ ᱛᱚᱵᱮ ᱜᱚᱢᱠᱮ ᱛᱷᱚᱲᱟ ᱜᱟᱱ ᱫᱷᱳᱨᱡᱚ ᱫᱚᱦᱚᱭ ᱦᱩᱭᱩᱜᱼᱟ ᱫᱚᱠᱟᱱ ᱨᱮ ᱛᱟᱦᱮᱸᱱ ᱦᱩᱭᱩᱜᱼᱟ ᱴᱷᱤᱠ ᱢᱚᱛᱚ, ᱟᱨ ᱟᱢ ᱡᱩᱫᱤᱢ ᱞᱟᱹᱭᱟ ᱛᱤᱦᱤᱧ ᱫᱚ ᱞᱚᱥ ᱦᱩᱭᱮᱱ ᱛᱤᱧᱟ ᱟ ᱵᱟᱨᱫᱤᱱ ᱞᱚᱥ ᱦᱩᱭᱮᱱ ᱛᱤᱧᱟᱹ ᱟᱫᱚ ᱜᱚᱢᱠᱮ ᱵᱟᱹᱧ ᱫᱚᱠᱟᱱᱟ ᱱᱚᱝᱠᱟ ᱫᱚ ᱦᱟᱸᱜ ᱜᱚᱢᱠᱮ ᱵᱟᱝ ᱦᱩᱭᱩᱜᱼᱟ, ᱧᱮᱞᱟᱢ ᱱᱟᱦᱟᱜ ᱯᱳᱭᱞᱳ ᱯᱳᱭᱞᱳ ᱫᱚ ᱞᱚᱥ ᱦᱩᱭᱩᱜ ᱨᱮᱦᱚᱸ ᱟᱫᱚ ᱛᱟᱭᱚᱢ ᱛᱮᱫᱚ ᱱᱟᱦᱟᱜ ᱟᱫᱚ, ᱫᱚᱢᱮ ᱜᱮ ᱞᱟᱵᱷ ᱦᱳᱭᱳᱜᱼᱟ ᱜᱚᱢᱠᱮ ᱱᱚᱜᱼᱚ ᱱᱚᱝᱠᱟᱧ ᱧᱮᱞ ᱠᱟᱫᱟ, ᱟᱫᱚ ᱚᱱᱟᱛᱮ ᱫᱷᱳᱨᱡᱚ ᱫᱚᱦᱚ ᱠᱟᱛᱮᱫ ᱛᱟᱦᱮᱸᱱ ᱦᱳᱭᱳᱜ ᱠᱟᱱᱟ, ᱥᱮ ᱪᱮᱫ ᱜᱚᱝᱠᱮ ᱟᱢ ᱚᱠᱟ ᱞᱮᱠᱟᱢ ᱱᱚᱣᱟ ᱠᱟᱹᱢᱤ ᱠᱚᱨᱮ ᱟᱢᱮᱢ ᱛᱟᱦᱮᱸ ᱵᱟᱲᱟ ᱠᱟᱱᱟ,
ᱦᱮᱸ ᱜᱚᱢᱠᱮ ᱤᱧ ᱦᱟᱸᱜ ᱠᱷᱟᱡ ᱟᱹᱰᱤ ᱟᱭᱢᱟ ᱠᱟᱹᱢᱤ ᱥᱟᱞᱟᱜ ᱜᱮ ᱡᱚᱯᱲᱟᱣ ᱫᱚ ᱢᱮᱱᱟᱜ ᱠᱟᱫᱤᱧ ᱜᱮᱭᱟ ᱠᱷᱟᱡ, ᱟᱹᱞᱤᱧᱤᱧ ᱚᱲᱟᱜ ᱜᱚᱢᱠᱮ ᱜᱮ ᱦᱟᱸᱜ ᱠᱷᱟᱡ ᱩᱱᱤ ᱦᱚᱸ ᱠᱟᱹᱴᱤᱡ ᱫᱚ ᱚᱞ ᱯᱟᱲᱦᱟᱣ ᱧᱚᱜ ᱜᱮᱭᱟ ᱟᱫᱚ ᱚᱱᱟ ᱠᱷᱟᱹᱛᱤᱨ ᱛᱮ ᱩᱱᱤ ᱫᱚ ᱦᱟᱸᱜ ᱠᱷᱟᱡ ᱢᱟᱱᱮ᱾ ᱢᱟᱱᱮ ᱚᱱᱠᱟ ᱵᱟᱹᱫᱽ ᱠᱷᱮᱛᱨᱮ ᱵᱟᱝᱞᱤᱧ ᱠᱟᱹᱢᱤ ᱵᱟᱝᱞᱤᱧ ᱵᱷᱮᱡᱟᱭ ᱜᱮᱭᱟ ᱡᱟᱦᱟᱸ ᱱᱤᱛᱚᱜ ᱢᱟ ᱰᱤᱡᱤᱴᱮᱞ ᱡᱩᱜᱽ ᱢᱟ, ᱟᱫᱚ ᱦᱟᱸᱜ ᱠᱷᱟᱡ ᱚᱱᱟ ᱞᱮᱠᱟᱛᱮ, ᱟᱫᱚ ᱰᱤᱡᱤᱴᱮᱞ ᱪᱮᱜᱠᱟ ᱟᱹᱨᱩ ᱯᱷᱮᱨᱟᱜ ᱠᱟᱱᱟ ᱚᱱᱟ ᱥᱟᱶᱛᱮ ᱟᱵᱚ ᱦᱚᱸ ᱟᱹᱨᱩ ᱯᱷᱮᱨᱟᱣ ᱫᱚᱨᱠᱟᱨ ᱠᱟᱱᱟ, ᱟᱫᱚ ᱚᱱᱟ ᱠᱷᱟᱹᱛᱤᱨ ᱛᱮ ᱩᱱᱤ ᱫᱚ ᱚᱱᱞᱟᱭᱤᱱ ᱫᱚᱠᱟᱱ ᱞᱤᱧ ᱠᱷᱩᱞᱟᱹᱣ ᱠᱟᱣᱫᱮᱭᱟ, ᱡᱮᱢᱚᱱ ᱚᱱᱞᱟᱭᱤᱱ ᱥᱮᱱᱴᱟᱨ ᱞᱤᱧ ᱠᱷᱩᱞᱟᱹᱣ ᱠᱟᱫᱮᱭᱟ ᱱᱚᱸᱰᱮ ᱠᱚᱫᱚᱞᱤᱧ ᱫᱚᱦᱚ ᱠᱟᱜᱼᱟ ᱦᱟᱜᱠᱷᱟᱡ ᱦᱮᱰᱯᱷᱳᱱ, ᱛᱟᱯᱚᱨᱮ ᱯᱷᱳᱱ ᱠᱟᱵᱷᱟᱨ ᱢᱟᱱᱮ ᱯᱷᱳᱱ ᱰᱤᱥᱯᱞᱮ ᱛᱟᱨᱯᱚᱨᱮ ᱞᱟᱭᱤᱴ ᱰᱩᱢ ᱛᱟᱯᱚᱨᱮ ᱦᱩᱭᱩᱜ ᱠᱟᱱᱟ ᱵᱳᱨᱰ ᱥᱩᱭᱤᱪ ᱚᱱᱟ ᱡᱟ ᱡᱟᱵᱚᱛᱤᱭᱚ ᱦᱟᱸᱜ ᱠᱷᱟᱡ ᱢᱟᱱᱮ, ᱚᱱᱞᱟᱭᱤᱱ ᱫᱚᱠᱟᱱ ᱨᱮ ᱛᱟᱦᱮᱸᱱ ᱜᱮᱭᱟ, ᱢᱟᱱᱮ ᱚᱱᱟ ᱠᱚᱛᱮᱜ ᱦᱚᱸ ᱩᱱᱤ ᱢᱟᱱᱛᱷᱞᱤ ᱵᱷᱟᱜᱮ ᱜᱮᱭ ᱤᱱᱠᱟᱢ ᱫᱟᱭ ᱥᱮ ᱚᱲᱟᱜ ᱥᱚᱝᱥᱟᱨ ᱫᱚ, ᱠᱷᱟᱡ ᱱᱟᱯᱟᱭ ᱜᱮ ᱪᱟᱞᱟᱜ ᱠᱟᱱ ᱛᱟᱞᱤᱧᱟ ᱢᱤᱫᱴᱟᱝ ᱪᱟᱹᱠᱨᱤ ᱦᱚᱲᱟᱜ ᱵᱮᱛᱚᱱ ᱞᱮᱠᱟ ᱜᱮ ᱦᱟᱸᱜ ᱠᱷᱟᱡ, ᱦᱭᱳᱜ ᱠᱟᱱᱟ ᱵᱟᱨ ᱦᱚᱲᱛᱮ ᱟᱨᱡᱟᱣ ᱫᱚ ᱢᱟᱱᱮ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ, ᱡᱮ ᱱᱤᱛᱳᱜᱟᱜ ᱡᱩᱜᱽᱨᱮ ᱧᱮᱞᱚᱜ ᱠᱟᱱᱟ ᱡᱮ ᱚᱱᱟ ᱡᱟᱦᱟᱱᱟᱜ ᱜᱮ ᱟᱵᱚ ᱫᱚ ᱥᱮᱫᱟᱭ ᱠᱷᱚᱱᱟᱜ ᱜᱮ ᱢᱟᱱᱮ ᱵᱟᱹᱫᱽ ᱠᱷᱮᱛ ᱨᱮᱜᱮ ᱵᱚᱱ ᱠᱟᱹᱢᱤᱭᱮᱜᱼᱟ ᱢᱮᱱᱠᱷᱟᱱ ᱱᱤᱛᱚᱜ ᱰᱤᱡᱤᱴᱮᱞ ᱡᱩᱜᱽ ᱯᱩᱠᱷᱨᱤ ᱦᱟᱸᱠᱷᱟᱡ ᱟᱹᱰᱤ ᱟᱭᱢᱟ ᱦᱟᱸᱜ ᱠᱷᱟᱡ ᱴᱮᱠᱱᱳᱞᱚᱡᱤ ᱫᱟᱨᱟᱭ ᱛᱮ ᱦᱟᱸᱜ ᱠᱷᱟᱡ ᱞᱟᱦᱟ ᱠᱟᱱᱟ ᱫᱩᱱᱤᱭᱟᱹ ᱠᱚ ᱢᱮᱱᱠᱷᱟᱱ ᱟᱵᱚ ᱫᱚ ᱪᱮᱫᱟᱜ ᱵᱟᱵᱚᱱ ᱞᱟᱦᱟᱜ ᱠᱟᱱᱟ ᱱᱩᱱᱟᱹᱜ ᱱᱩᱱᱟᱹᱜ ᱨᱚᱠᱚᱢ ᱵᱮᱵᱽᱥᱟ ᱵᱟᱹᱱᱤᱡᱽ ᱢᱮᱱᱟᱜᱼᱟ, ᱦᱮᱸ ᱥᱮ ᱜᱳᱢᱠᱮ ᱪᱮᱫ ᱵᱤᱱ ᱞᱟᱹᱭᱟ ᱱᱚᱣᱟ ᱵᱟᱨᱮᱛᱮ,
ᱦᱮᱸ ᱜᱚᱝᱠᱮ ᱮᱠᱟᱞ ᱟᱹᱰᱤ ᱡᱚᱛᱷᱟᱛ ᱠᱟᱛᱷᱟᱢ ᱞᱟᱹᱭ ᱠᱟᱫᱟ ᱱᱚᱣᱟ ᱠᱚᱫᱚ ᱮᱠᱟᱞ ᱢᱤᱫᱴᱟᱝ ᱫᱷᱳᱨᱡᱚ ᱟᱱᱟᱜ ᱡᱤᱱᱤᱥ ᱠᱟᱱᱟ ᱡᱟᱦᱟᱸ ᱞᱮᱠᱟ ᱟᱞᱮ ᱚᱲᱟᱜ ᱦᱚᱲ ᱦᱚᱸ ᱞᱟᱦᱟ ᱛᱮᱫᱚ ᱱᱟᱜ ᱠᱷᱟᱱ ᱦᱟᱺᱰᱤ ᱠᱚ ᱯᱟᱹᱣᱨᱟᱹ ᱠᱚᱠᱚ ᱟᱹᱠᱷᱨᱤᱧᱮᱜ ᱛᱟᱞᱮ ᱛᱟᱦᱮᱸᱱᱟ ᱦᱮᱸᱥᱮ ᱟᱫᱚ ᱱᱤᱛᱚᱜ ᱫᱚ ᱱᱟᱦᱟᱜ ᱱᱚᱸᱰᱮ, ᱤᱧ ᱱᱟᱦᱟᱜ ᱟᱫᱚ ᱞᱟᱹᱭ ᱵᱟᱲᱟ ᱠᱟᱜ ᱠᱚᱣᱟᱹᱧ ᱟᱫᱚ ᱱᱚᱣᱟ ᱠᱚ ᱵᱟᱵᱚᱱ ᱟᱹᱠᱷᱨᱤᱧ ᱞᱮᱠᱷᱟᱱ ᱠᱤ ᱟᱵᱚᱣᱟᱜ ᱮᱸ ᱡᱤᱭᱚᱱ ᱴᱟᱜ ᱵᱟᱝ ᱪᱟᱞᱟᱜ ᱛᱟᱵᱚᱱᱟ? ᱥᱮ ᱚᱠᱟ ᱞᱮᱠᱟ ᱱᱚᱝᱠᱟᱱ ᱠᱟᱛᱷᱟ ᱠᱚᱧ ᱢᱮᱛᱟ ᱵᱟᱲᱟ ᱟᱠᱚᱣᱟ ᱟᱫᱚ ᱤᱧ ᱟᱭᱳ ᱫᱚ ᱱᱟᱦᱟᱜ ᱱᱚᱝᱠᱟ ᱜᱮ ᱦᱟᱺᱰᱤ ᱯᱟᱹᱣᱨᱟᱹ ᱠᱚ ᱟᱹᱠᱷᱨᱤᱧ ᱵᱟᱲᱟᱭᱮᱫ ᱛᱟᱦᱮᱸᱱᱟ ᱢᱤᱫ ᱥᱚᱢᱚᱭ ᱟᱫᱚ, ᱵᱟᱹᱲᱛᱤ ᱦᱚᱲᱜᱮ ᱧᱮᱞᱚᱜ ᱠᱟᱱᱟ ᱦᱟᱺᱰᱤ ᱯᱟᱹᱣᱨᱟᱹ ᱟᱹᱷᱨᱤᱧ ᱠᱟᱛᱮᱜ ᱜᱮ ᱡᱤᱭᱚᱱ ᱠᱚ ᱠᱷᱟᱸᱰᱟᱣ ᱫᱟ ᱱᱚᱣᱟ ᱪᱷᱟᱰᱟ ᱠᱟᱛᱮᱜ ᱦᱚᱸ ᱟᱨᱦᱚᱸ ᱛᱚ, ᱱᱚᱝᱠᱟ ᱠᱟᱹᱣᱰᱤ ᱟᱨᱡᱟᱣ ᱨᱮᱱᱟᱜ ᱟᱨᱦᱚᱸ ᱮᱴᱟᱜ ᱮᱴᱟᱜ ᱩᱯᱟᱹᱭ ᱢᱮᱱᱟᱜᱼᱟ᱾ ᱟᱫᱚ ᱚᱱᱟᱛᱮ ᱤᱧ ᱟᱭᱳ ᱫᱚ ᱱᱟᱦᱟᱜ ᱢᱤᱫᱴᱟᱝ ᱱᱚᱝᱠᱟᱱ ᱠᱤᱪᱨᱤᱡ ᱥᱤᱞᱟᱹᱭ ᱢᱮᱥᱤᱱᱤᱧ ᱠᱤᱨᱤᱧ ᱠᱟᱣᱫᱮᱭᱟ᱾ ᱟᱫᱚ ᱱᱚᱜᱼᱚ ᱱᱚᱣᱟ ᱥᱤᱞᱟᱹᱭ ᱢᱤᱥᱤᱱ ᱫᱚ ᱟᱫᱚ, ᱥᱩᱨ ᱨᱮᱜᱮ ᱤᱧᱦᱚᱸ ᱠᱤᱪᱨᱤᱡ ᱤᱧ ᱫᱚᱠᱟᱱ ᱠᱟᱫᱟ ᱟᱨ ᱤᱧ ᱟᱭᱳ ᱫᱚ ᱚᱱᱟ ᱚᱱᱟ ᱥᱩᱨ ᱨᱮᱜᱮ ᱟᱨᱦᱚᱸ ᱫᱚᱠᱟᱱ ᱠᱟᱜᱼᱟᱭ ᱱᱚᱜᱝᱠᱟᱱ ᱠᱤᱪᱨᱤᱡ ᱠᱚ ᱥᱤᱞᱟᱹᱭ ᱵᱟᱲᱟᱭ ᱦᱩᱭᱩᱜ ᱠᱟᱱᱟ᱾ ᱟᱫᱚ ᱱᱚᱜᱼᱚ ᱱᱚᱣᱟ ᱨᱮᱦᱚᱸ ᱧᱮᱞᱚᱜ ᱠᱟᱱᱟ ᱜᱚᱝᱠᱮ ᱟᱹᱰᱤ ᱵᱟᱹᱲᱛᱤ ᱛᱤᱭᱟᱹᱜ ᱠᱟᱭᱛᱮ ᱯᱚᱭᱥᱟ ᱠᱚ ᱧᱟᱢᱚᱜ ᱠᱟᱱᱟ ᱪᱮᱫᱟᱜ ᱥᱮ ᱱᱮᱛᱟᱨ ᱫᱚ ᱥᱟᱱᱟᱢ ᱦᱚᱲᱟᱜ ᱜᱮ ᱱᱟᱦᱟᱜ ᱠᱤᱪᱨᱤᱪ ᱠᱚᱫᱚ ᱚᱲᱮᱡᱚᱜ ᱠᱟᱱ ᱛᱟᱵᱚᱱ ᱜᱮᱭᱟ ᱟᱫᱚ ᱱᱚᱣᱟ ᱠᱚᱦᱚᱸ ᱥᱤᱞᱟᱹᱭ ᱦᱚᱪᱚᱭ ᱦᱩᱭᱩᱜ ᱜᱮᱭᱟ᱾ ᱥᱮ ᱪᱮᱫ ᱚᱠᱟ ᱞᱮᱠᱟᱢ ᱢᱚᱱᱮᱭᱮᱫᱟ ᱜᱚᱢᱠᱮ,
ᱦᱮᱸ ᱜᱚᱢᱠᱮ ᱮᱠᱫᱚᱢ ᱟᱹᱰᱤ ᱱᱟᱯᱟᱭ ᱵᱤᱱ ᱠᱟᱹᱢᱤ ᱠᱟᱫᱟ ᱥᱮ ᱟᱹᱰᱤ ᱱᱟᱯᱟᱭ ᱩᱭᱦᱟᱹᱨ ᱟᱠᱟᱜᱼᱟ ᱵᱤᱱ ᱱᱚᱜᱼᱚᱭ ᱡᱮ ᱢᱮᱫᱴᱟᱝ ᱜᱚᱜᱚ ᱾ ᱤᱭᱟᱹ ᱟᱹᱰᱤ ᱱᱟᱯᱟᱭ ᱢᱤᱫᱴᱟᱝ ᱥᱚᱝᱥᱟᱨ ᱪᱟᱞᱟᱜ ᱞᱟᱹᱜᱤᱫ ᱢᱤᱫᱴᱟᱝ ᱰᱟᱦᱟᱨ ᱵᱤᱱ ᱥᱟᱵ ᱠᱟᱫᱮᱭᱟ ᱱᱚᱣᱟ ᱫᱚ ᱟᱹᱰᱤ ᱢᱚᱡ ᱾ ᱚᱱᱟ ᱥᱟᱶᱛᱮ ᱟᱹᱞᱤᱧ ᱦᱚᱸ ᱢᱟᱱᱮ ᱯᱷᱮᱢᱮᱞᱤ ᱨᱮ ᱦᱟᱜᱠᱷᱟᱡ ᱤᱧ ᱢᱟᱨᱟᱝ ᱫᱟᱫᱟ ᱢᱮᱱᱟᱭᱟ ᱾ ᱩᱱᱤ ᱵᱟᱠᱷᱨᱟ ᱛᱮᱫᱚ ᱦᱟᱸᱜ ᱠᱷᱟᱡ ᱟᱞᱮ ᱢᱟ ᱢᱮᱫᱴᱟᱝ ᱵᱚᱭᱞᱟᱨ ᱯᱷᱟᱨᱢᱟᱞᱮ ᱠᱷᱩᱞᱟᱹᱣ ᱠᱟᱜ ᱟ ᱾ ᱱᱚᱣᱟ ᱠᱚᱦᱚ ᱦᱟᱸᱜᱠᱷᱟᱡ ᱱᱮᱛᱟᱨᱟᱜ ᱡᱩᱜ ᱨᱮᱫᱚ ᱦᱟᱸᱜᱠᱷᱟᱡ ᱾ ᱚᱲᱟᱜ ᱨᱮ ᱫᱩᱲᱩᱵ ᱫᱩᱲᱩᱵ ᱠᱟᱹᱢᱤ ᱠᱟᱛᱮᱫ ᱢᱮᱫᱴᱟᱝ ᱵᱷᱟᱜᱮ ᱢᱚᱴᱟ ᱴᱟᱠᱟ ᱩᱯᱟᱹᱭ ᱧᱟᱢᱚᱜ ᱟ ᱥᱮ ᱾ ᱚᱱᱟ ᱥᱟᱶᱛᱮ ᱢᱟᱱᱮ ᱥᱚᱝᱥᱟᱨ ᱦᱚᱸ ᱱᱟᱯᱟᱭ ᱧᱚᱜ ᱪᱟᱞᱟᱜ ᱟ ᱢᱟᱱᱮ ᱦᱟᱺᱰᱤ ᱯᱟᱹᱣᱨᱟᱹ ᱾ ᱨᱮ ᱵᱟᱝ ᱡᱚᱵᱮ ᱠᱟᱛᱮᱫ ᱢᱮᱫᱴᱟᱝ ᱾ ᱦᱩᱰᱤᱧ ᱧᱚᱜ ᱡᱩᱫᱤ ᱵᱮᱯᱥᱷᱟ ᱵᱚᱱ ᱠᱷᱩᱞᱟᱹᱣ ᱫᱟᱲᱮᱭᱟᱜ ᱟ ᱠᱤᱪᱷᱩ ᱜᱟᱱ ᱴᱟᱠᱟ ᱤᱱᱵᱷᱮᱥᱴ ᱠᱟᱛᱮᱫ ᱢᱮᱫᱴᱟᱝ ᱾ ᱮᱱᱰᱮᱠᱷᱟᱱ ᱟᱹᱰᱤ ᱱᱟᱯᱟᱭ ᱟᱵᱚ ᱥᱩᱞᱩᱠ ᱥᱚᱝᱥᱟᱨ ᱵᱚᱱ ᱞᱟᱦᱟ ᱫᱟᱲᱮᱭᱟᱜ ᱟ ᱾ ᱱᱚᱜ ᱚ ᱱᱚᱝᱠᱟ ᱠᱷᱟᱡ ᱞᱤᱧ ᱠᱚᱨᱟᱣ ᱠᱟᱜ ᱟ᱾
ᱦᱳᱭ ᱜᱚᱢᱠᱮ ᱡᱟᱦᱟ ᱞᱮᱠᱟ ᱱᱤᱛᱚᱜ ᱫᱚ ᱦᱟᱸᱜ ᱟᱞᱮ ᱥᱮᱫ ᱫᱚ ᱮᱸᱻ ᱾ ᱛᱷᱚᱲᱟ ᱫᱚᱠᱚ ᱠᱚᱢ ᱧᱚᱜ ᱠᱟᱱᱟ ᱱᱚᱜ ᱚ ᱱᱚᱝᱠᱟ ᱦᱟᱺᱰᱤ ᱯᱟᱹᱣᱨᱟᱹ ᱟᱹᱠᱨᱤᱧ ᱫᱚ ᱾ ᱟᱸ ᱟᱛᱳ ᱠᱚᱨᱮ ᱱᱚᱝᱠᱟ ᱵᱩᱡᱷᱟᱹᱣ ᱵᱟᱲᱟ ᱦᱩᱭᱩᱜ ᱠᱟᱱᱟ ᱡᱟᱦᱟ ᱞᱮ ᱠᱟ ᱦᱟᱺᱰᱤ ᱯᱟᱹᱣᱨᱟᱹ ᱵᱚᱱ ᱟᱹᱠᱨᱤᱧ ᱫᱟ ᱠᱤᱪᱷᱩ ᱴᱟᱠᱟ ᱯᱚᱭᱥᱟ ᱱᱟᱦᱟᱜ ᱾ ᱟᱨᱡᱟᱣ ᱞᱟᱹᱜᱤᱫ ᱛᱮ ᱛᱚᱵᱮ ᱠᱷᱟᱱ ᱟᱵᱚᱣᱟᱜ ᱥᱟᱶᱛᱟ ᱥᱚᱢᱟᱡ ᱠᱚ ᱱᱟᱦᱟᱜ ᱵᱟᱹᱭ ᱵᱟᱹᱭᱛᱮ ᱛᱟᱭᱚᱢ ᱥᱮᱫ ᱜᱮ ᱟᱨᱦᱚ ᱪᱟᱞᱟᱜ ᱠᱟᱱ ᱛᱟᱵᱚᱱᱟ ᱦᱟᱺᱰᱤ ᱯᱟᱹᱣᱨᱟᱹ ᱟᱹᱠᱨᱤᱧ ᱠᱟᱛ ᱛᱮ ᱟᱵᱚᱨᱮᱱ ᱦᱚᱲ ᱜᱮᱵᱚᱱ ᱟᱹᱠᱨᱤᱧ ᱫᱟ ᱟᱨ ᱟᱵᱚᱨᱮᱱ ᱦᱚᱲ ᱜᱮᱠᱚ ᱧᱩᱭᱫᱟ ᱾ ᱟᱫᱚ ᱱᱚᱜ ᱚ ᱱᱚᱝᱠᱟ ᱠᱟᱛᱮᱫ ᱱᱟᱦᱟᱜ ᱞᱟᱹᱭ ᱵᱟᱲᱟ ᱦᱳᱭ ᱠᱟᱱᱟ ᱟᱫᱚ ᱚᱱᱟ ᱾ ᱛᱮ ᱠᱤᱪᱷᱩ ᱚᱲᱟᱜ ᱨᱮᱫᱚ ᱱᱟᱦᱟᱜ ᱦᱟᱺᱰᱤ ᱯᱟᱹᱣᱨᱟᱹ ᱟᱹᱠᱨᱤᱧ ᱫᱚ ᱮᱠᱟᱞ ᱛᱮᱜᱮ ᱠᱚ ᱵᱚᱱᱫ ᱵᱟᱲᱟᱣ ᱠᱟᱫᱟ ᱾ ᱟᱨ ᱱᱚᱜ ᱚ ᱱᱚᱝᱠᱟ ᱮᱴᱟᱜ ᱮᱴᱟᱜ ᱠᱟᱹᱢᱤ ᱥᱟᱶ ᱠᱚ ᱡᱚᱯᱲᱟᱜ ᱠᱟᱱᱟ ᱱᱟᱦᱟᱜ ᱜᱚᱝᱠᱮ ᱾ ᱮᱠᱟᱞ ᱟᱹᱰᱤ ᱱᱟᱯᱟᱭ ᱵᱩᱡᱷᱟᱹᱜ ᱠᱟᱱᱟ ᱱᱚᱣᱟ ᱧᱮᱞ ᱠᱟᱛᱮᱜ ᱾ ᱟᱨ ᱡᱟᱦᱟᱞᱮᱠᱟ ᱥᱟᱹᱨᱫᱤ ᱥᱤᱛᱩᱝ ᱨᱮᱜᱮ ᱵᱟᱹᱲᱛᱤ ᱦᱚᱲ ᱫᱚ ᱱᱟᱦᱟᱜ ᱠᱟᱹᱢᱤ ᱠᱩᱠᱩ ᱠᱩᱥᱤᱭᱟᱜ ᱟ ᱱᱚᱝᱠᱟ ᱢᱟᱴ ᱠᱷᱮᱛᱨᱮ ᱾ ᱟᱫᱚ ᱱᱚᱜ ᱚ ᱱᱚᱣᱟ ᱠᱚ ᱠᱟᱛᱷᱟ ᱞᱟᱹᱭ ᱦᱳᱭ ᱟᱠᱟᱱᱟ ᱡᱮ ᱟᱯᱮ ᱫᱚ ᱡᱟᱦᱟ ᱞᱮᱠᱟᱱᱟᱜ ᱾ ᱠᱟᱹᱢᱤ ᱩᱢᱩᱞ ᱨᱮ ᱫᱩᱲᱩᱵ ᱠᱟᱛᱮᱫ ᱜᱮ ᱪᱮᱥᱴᱟᱭ ᱛᱟᱵᱚᱱ ᱯᱮ ᱱᱚᱣᱟ ᱠᱚ ᱠᱟᱹᱢᱤ ᱫᱚ ᱾ ᱛᱷᱚᱲᱟ ᱫᱷᱳᱨᱡᱳ ᱥᱟᱵ ᱦᱩᱭᱩᱜ ᱟ ᱟᱨ ᱡᱟᱦᱟ ᱞᱮᱠᱟ ᱢᱤᱫ ᱾ ᱞᱚᱥ ᱦᱩᱭᱩᱜ ᱨᱮᱦᱚ ᱧᱮᱞᱟᱢ ᱚᱱᱟ ᱵᱟᱨ ᱯᱮ ᱫᱤᱱ ᱯᱚᱨᱮ ᱫᱚ ᱱᱟᱦᱟᱜ ᱠᱷᱟᱱ ᱰᱚᱵᱚᱞᱮᱢ ᱞᱟᱵᱷ ᱜᱚᱫ ᱠᱟᱜ ᱟ ᱾ ᱱᱚᱜ ᱚ ᱱᱚᱝᱠᱟ ᱞᱟᱹᱭ ᱠᱟᱛᱮᱫ ᱜᱮ ᱟᱫᱚ ᱜᱚᱝᱠᱮ ᱠᱚ ᱵᱩᱡᱷᱟᱹᱣ ᱫᱚᱠᱚ ᱵᱩᱡᱷᱟᱹᱣ ᱵᱟᱲᱟ ᱟᱠᱟᱫᱟ ᱾
ᱦᱮᱸ ᱜᱚᱝ ᱮᱠᱫᱚᱢ ᱡᱚᱛᱷᱟᱛ ᱮᱢ ᱢᱮᱱ ᱠᱟᱜ ᱟ ᱚᱱᱟ ᱥᱟᱶᱛᱮ ᱟᱵᱟᱨ ᱤᱧ ᱦᱟᱜᱠᱷᱟᱡ ᱢᱟᱱᱮ ᱛᱟᱨᱟᱥᱤᱧ ᱵᱮᱲᱟ ᱾ ᱛᱟᱨᱟᱥᱤᱧ ᱵᱮᱲᱟ ᱠᱤᱪᱷᱩ ᱜᱟᱱ ᱠᱟᱹᱢᱤᱧ ᱪᱤᱱᱛᱟᱹ ᱵᱷᱟᱵᱱᱟᱭᱮᱫ ᱟ ᱾ ᱡᱮᱢᱚᱱ ᱚᱱᱮ ᱟᱞᱮ ᱟᱹᱛᱩ ᱫᱷᱟᱨᱮ ᱫᱷᱟᱨᱮᱛᱮ ᱢᱟᱱᱮ ᱠᱤᱪᱷᱩᱜᱟᱱ ᱠᱟᱹᱴᱤᱡ ᱠᱟᱹᱴᱤᱡ ᱫᱚᱠᱟᱱ ᱠᱚ ᱢᱮᱱᱟᱜ ᱟ ᱾ ᱡᱮᱢᱚᱱ ᱵᱷᱩᱥᱤᱢᱟᱞ ᱫᱚᱠᱟᱱ ᱠᱚ ᱯᱟᱱ ᱜᱩᱱᱴᱤ ᱠᱚ ᱾ ᱚᱱᱟ ᱫᱚᱠᱟᱱ ᱠᱚᱨᱮ ᱦᱟᱸᱜᱠᱷᱟᱡ ᱢᱟᱞ ᱥᱟᱯᱞᱟᱭ ᱦᱚᱭᱳᱜ ᱟ ᱢᱟᱞ ᱥᱟᱯᱞᱟᱭ ᱵᱚᱞᱛᱮ ᱡᱮᱢᱚᱱ ᱥᱟᱵᱚᱱ ᱥᱩᱱᱩᱢ ᱦᱟᱸᱜᱠᱷᱟᱡ ᱾ ᱠᱤᱱᱵᱟ ᱡᱟᱦᱟᱱᱟᱜ ᱜᱮ ᱚᱱᱠᱟ ᱵᱤᱥᱠᱩᱴ ᱠᱩᱲᱠᱩᱲᱤ ᱚᱱᱟ ᱫᱚ ᱦᱟᱜᱠᱷᱟᱡ ᱤᱭᱟᱹ ᱠᱷᱚᱱᱟᱜ ᱤᱧ ᱟᱹᱜᱩᱭᱟ ᱾ ᱢᱟᱱᱮ ᱜᱚᱰᱟᱣᱩᱱ ᱠᱷᱚᱱᱟᱜ ᱟᱜᱩᱭ ᱛᱤᱧ ᱦᱟᱜᱠᱷᱟᱡ ᱛᱟᱨᱟᱥᱤᱧ ᱵᱮᱲᱟ ᱠᱟᱜ ᱟᱫᱚ ᱢᱚᱴᱚᱨ ᱥᱟᱭᱠᱮᱞ ᱛᱮ ᱟᱫᱚ ᱚᱱᱟ ᱫᱚᱠᱟᱱ ᱠᱚᱨᱮ ᱤᱧᱡ ᱮᱢᱟ ᱥᱮ ᱟᱹᱰᱤ ᱟᱭᱢᱟ ᱚᱱᱟ ᱫᱷᱟᱨᱮ ᱫᱷᱟᱨᱮ ᱛᱮ ᱟᱞᱮᱭᱟᱜ ᱨᱳᱴ ᱫᱷᱟᱨᱮ ᱫᱷᱟᱨᱮ ᱛᱮ ᱫᱚᱠᱟᱱ ᱢᱮᱱᱟᱜ ᱜᱮᱭᱟ ᱾ ᱩᱱᱠᱩ ᱠᱚ ᱢᱮᱱᱮᱜ ᱟ ᱡᱮ ᱟᱞᱮᱢᱟ ᱵᱟᱡᱟᱨ ᱪᱟᱞᱟᱜ ᱨᱮᱱᱟᱜ ᱚᱠᱛᱚ ᱵᱟᱱᱩᱜ ᱛᱟᱞᱮᱭᱟ ᱾ ᱟᱫᱚ ᱚᱱᱟ ᱠᱷᱟᱛᱤᱨ ᱛᱮ ᱱᱚᱣᱟ ᱵᱮᱯᱥᱟᱢ ᱥᱟᱵ ᱨᱮᱦᱚ ᱢᱮᱫᱴᱟᱝ ᱠᱤᱪᱷᱩᱜᱟᱱ ᱯᱨᱚᱯᱷᱮᱴ ᱫᱚ ᱢᱮᱱᱟᱜ ᱟ ᱚᱱᱮ ᱡᱟᱦᱟ ᱢᱤᱥᱴᱤ ᱠᱚ ᱠᱟᱴᱤᱡ ᱠᱟᱴᱤᱡ ᱠᱳᱣᱴᱳ ᱠᱚᱨᱮᱜ ᱛᱟᱦᱮᱱᱟ ᱚᱱᱟ ᱠᱚ ᱡᱩᱫᱤ ᱫᱚᱠᱟᱱ ᱫᱚᱠᱟᱱ ᱮᱢ ᱟᱜᱩᱭᱟ ᱾ ᱢᱮᱱᱠᱷᱟᱱ ᱚᱱᱟ ᱦᱚᱸ ᱟᱰᱤ ᱱᱟᱯᱟᱭ ᱢᱮᱫᱴᱟᱝ ᱤᱱᱠᱟᱢ ᱫᱚ ᱦᱳᱭᱳᱜ ᱜᱮᱭᱟ ᱪᱟᱸᱫᱳ ᱨᱮ ᱾
ᱦᱳᱭ ᱜᱚᱝᱠᱮ ᱮᱠᱟᱞ ᱟᱹᱰᱤ ᱱᱟᱯᱟᱭᱮᱢ ᱞᱟᱹᱭ ᱠᱮᱫᱟ ᱱᱚᱜ ᱚ ᱱᱚᱝᱠᱟ ᱟᱨᱦᱚᱸ ᱮᱸᱻ ᱵᱟᱹᱲᱛᱤ ᱴᱟᱭᱤᱢ ᱥᱮ ᱵᱟᱹᱲᱛᱤ ᱚᱠᱴᱚ ᱠᱚ ᱡᱩᱫᱤ ᱧᱟᱢᱚᱜ ᱟ ᱾ ᱟᱫᱚ ᱜᱚᱝᱠᱮ ᱩᱱ ᱫᱚ ᱱᱟᱦᱟᱜ ᱾ ᱱᱚᱜ ᱚ ᱱᱚᱝᱠᱟᱱᱟᱜ ᱵᱟᱹᱲᱛᱤ ᱚᱠᱛᱚ ᱨᱮᱫᱚ ᱠᱟᱹᱢᱤ ᱞᱮᱠᱷᱟᱱ ᱟᱨᱦᱚᱸ ᱾ ᱞᱟᱵᱷ ᱫᱚ ᱜᱚᱝᱠᱮ ᱱᱟᱦᱟᱸᱜ ᱦᱩᱭᱩᱜ ᱠᱟᱱ ᱜᱮᱭᱟ ᱡᱟᱦᱟ ᱞᱮᱠᱟ ᱟᱢᱮᱢ ᱞᱟᱹᱭ ᱠᱮᱫᱟ ᱾ ᱟᱸ ᱱᱚᱜ ᱚ ᱱᱚᱣᱟ ᱚᱲᱟᱜ ᱠᱚᱨᱮᱢ ᱠᱟᱹᱢᱤ ᱵᱟᱲᱟᱭ ᱫᱟ ᱱᱚᱣᱟ ᱞᱟᱭᱤᱱ ᱠᱚᱨᱮ ᱱᱟᱜ ᱾ ᱟᱨ ᱚᱱᱟ ᱥᱟᱶ ᱛᱮ ᱱᱟᱜ ᱦᱟᱸᱜ ᱱᱚᱝᱠᱟ ᱛᱟᱨᱟᱥᱤᱧ ᱵᱮᱲᱟ ᱫᱚ ᱯᱷᱟᱸᱠᱟ ᱴᱟᱭᱤᱢ ᱮᱢ ᱧᱟᱢ ᱨᱮᱦᱚᱸ ᱱᱚᱜᱼᱚ ᱱᱚᱝᱠᱟᱱᱟᱜ ᱠᱟᱹᱢᱤ ᱫᱚ ᱞᱟᱹᱠᱛᱤ ᱠᱟᱱ ᱜᱮᱭᱟ ᱾ ᱟᱫᱚ ᱜᱚᱝᱠᱮ ᱤᱧᱦᱚᱸ ᱱᱚᱝᱠᱟ ᱱᱟᱜ ᱠᱟᱹᱢᱤ ᱫᱚ ᱱᱟᱦᱟᱜ ᱟᱸ ᱜᱩᱱᱟᱹᱱ ᱫᱚᱧ ᱜᱩᱱᱟᱹᱱ ᱵᱟᱲᱟᱜ ᱠᱟᱱ ᱜᱮᱭᱟ ᱟᱫᱚ ᱱᱚᱜᱼᱚ ᱱᱚᱝᱠᱟ ᱥᱮᱛᱟᱜ ᱠᱷᱚᱱ ᱱᱟᱦᱟᱜ ᱟᱹᱭᱩᱵ ᱫᱷᱟᱹᱵᱤᱡ ᱟᱫᱚ ᱠᱤᱪᱨᱤᱡ ᱫᱚᱠᱟᱱ ᱨᱮ ᱛᱟᱸᱦᱮᱱ ᱦᱩᱭᱩᱜ ᱼᱼ ᱠᱟᱱ ᱜᱮᱭᱟ ᱛᱚ ᱟᱫᱚ ᱚᱱᱟ ᱼᱼ ᱛᱮᱧ ᱞᱟᱹᱭ ᱫᱟ ᱱᱚᱜᱼᱚ ᱱᱚᱣᱟ ᱠᱤᱪᱨᱤᱡ ᱫᱚᱠᱟᱱ ᱠᱷᱚᱱ ᱜᱮ ᱱᱟᱦᱟᱜ ᱤᱧ ᱫᱚ ᱫᱩᱲᱩᱵ ᱠᱟᱛᱮ ᱟᱨᱦᱚᱸᱧ ᱼᱼ ᱮᱴᱟᱜᱼᱟᱜ ᱤᱧ ᱵᱮᱵᱥᱟᱭᱟ ᱾ ᱱᱚᱣᱟ ᱫᱚ ᱦᱩᱭᱩᱜ ᱠᱟᱱᱟ ᱜᱚᱝᱠᱮ ᱡᱟᱦᱟᱸᱭ ᱜᱮ ᱱᱚᱜᱼᱚ ᱱᱚᱝᱠᱟ ᱡᱟᱦᱟᱸ ᱠᱷᱚᱱ ᱜᱮ ᱱᱟᱦᱟᱜ ᱠᱚ ᱚᱰᱟᱨᱟ ᱼᱼ ᱟᱫᱚ ᱱᱚᱣᱟ ᱡᱤᱱᱤᱥ ᱫᱚ ᱤᱧ ᱫᱚ ᱚᱱᱞᱟᱭᱤᱱ ᱛᱮᱦᱚᱸ ᱱᱟᱦᱟᱜ ᱜᱚᱝᱠᱮᱧ ᱤᱫᱤᱼᱼ ᱫᱟᱲᱮᱣᱟ ᱠᱚᱣᱟ ᱟᱫᱚ ᱱᱚᱜᱼᱚ ᱱᱚᱝᱱᱟᱜ ᱵᱮᱵᱚᱥᱛᱷᱟᱧ ᱦᱟᱛᱟᱣ ᱟᱠᱟᱫᱟ ᱜᱚᱝᱠᱮ ᱚᱠᱟᱞᱮ ᱞᱮᱠ ᱦᱟᱱᱟ ᱱᱚᱣᱟ ᱵᱮᱵᱚᱥᱛᱟᱧ ᱦᱟᱛᱟᱣ ᱟᱠᱟᱫᱟ ᱾
ᱦᱮᱸ ᱜᱚᱝᱠᱮ ᱱᱚᱣᱟ ᱫᱚ ᱟᱰᱤ ᱟᱭᱢᱟ ᱱᱟᱯᱟᱭ ᱜᱮ ᱵᱤᱱ ᱠᱟᱹᱢᱤᱭᱮᱜᱼᱟ ᱡᱟᱦᱟᱸᱭ ᱠᱚ ᱦᱟᱜᱠᱷᱟᱡ ᱚᱲᱟᱜ ᱨᱮ ᱫᱩᱲᱩᱵ ᱠᱟᱛᱮᱫ ᱜᱮ ᱟᱠᱚ ᱢᱟᱱᱮ ᱠᱩᱥᱤ ᱠᱟᱛᱮ ᱠᱤᱪᱨᱤᱡ ᱦᱟᱛᱟᱣ ᱥᱟᱱᱟᱭᱮᱫ ᱠᱚᱣᱟ ᱥᱮ ᱼᱼ ᱩᱱᱠᱩ ᱦᱤᱡᱩᱜ ᱨᱮᱱᱟᱜ ᱚᱠᱛᱚ ᱵᱟᱝᱠᱚ ᱧᱟᱢᱮᱫᱼᱟ ᱚᱱᱟ ᱦᱤᱥᱟᱹᱵ ᱛᱮ ᱟᱵᱤᱱ ᱡᱮ ᱱᱚᱜ-ᱚᱭ ᱚᱱᱞᱟᱭᱤᱱ ᱛᱮ ᱡᱟᱦᱟᱸ ᱚᱰᱟᱨ ᱵᱤᱱ ᱦᱟᱛ ᱦᱟᱛᱟᱣᱮᱜᱼᱟ ᱥᱮ ᱚᱲᱟᱜ ᱦᱳᱢ ᱰᱮᱞᱤᱵᱷᱟᱨᱤ ᱵᱤᱱ ᱮᱢᱟ ᱠᱚᱣᱟ ᱱᱚᱣᱟ ᱫᱚ ᱢᱤᱫᱴᱟᱝ ᱟᱰᱤ ᱱᱟᱯᱟᱭ ᱠᱟᱢᱤ ᱦᱚᱨᱟ ᱠᱟᱱᱟ ᱥᱮ ᱱᱚᱝᱠᱟ ᱠᱟᱛᱮᱜ ᱦᱚᱸ ᱟᱵᱚᱣᱟᱜ ᱢᱟᱱᱮ ᱟᱹᱨᱩ ᱯᱷᱮᱨᱟᱣ ᱫᱚ ᱟᱹᱰᱤ ᱟᱭᱢᱟ ᱜᱮ ᱛᱟᱸᱦᱮᱱᱟ ᱡᱮ ᱱᱚᱜᱼᱚᱭ ᱟᱵᱤᱱ ᱢᱤᱫᱴᱟᱝ ᱤᱭᱟᱹ ᱚᱱᱞᱟᱭᱤᱱ ᱵᱤᱱ ᱚᱱᱞᱟᱭᱤᱱ ᱛᱮ ᱚᱰᱟᱨ ᱟᱠᱚ ᱚᱱᱟ ᱵᱟᱠᱷᱨᱟ ᱛᱮᱢᱟ ᱟᱵᱤᱱ ᱢᱤᱫᱴᱟᱝ ᱦᱚᱲ ᱞᱟᱜᱟᱣ ᱵᱤᱱᱟ ᱚᱱᱟ ᱥᱟᱶᱛᱮ ᱱᱚᱜᱼᱚ ᱟᱵᱤᱱ ᱢᱤᱫᱴᱟᱝ ᱦᱚᱲ ᱵᱤᱱ ᱠᱷᱚᱡᱮᱭᱟ ᱩᱱᱤ ᱦᱚᱸ ᱚᱸᱰᱮ ᱢᱮᱜᱴᱟᱝ ᱯᱟᱨᱴ ᱴᱟᱭᱤᱢ ᱞᱮᱠᱟ ᱛᱮ ᱡᱚᱵ ᱫᱟᱲᱮᱭᱟᱜ ᱟᱭ ᱥᱮ ᱠᱤᱪᱷᱩ ᱚᱱᱟ ᱛᱮᱦᱚᱸ ᱟᱭᱟᱜ ᱥᱚᱝᱥᱟᱨ ᱪᱟᱞᱟᱜ ᱛᱟᱭᱟ ᱱᱚᱝᱠᱟᱱᱟᱜ ᱧᱮᱞ ᱟᱠᱟᱱᱟ ᱢᱟᱱᱮ ᱵᱟᱹᱫᱽ ᱠᱷᱮᱛ ᱨᱮ ᱠᱟᱹᱢᱤ ᱠᱷᱚᱱᱟᱜ ᱫᱚ ᱥᱮ ᱯᱟᱛᱟ ᱪᱷᱟᱛᱟ ᱫᱟᱬᱟ ᱠᱷᱚᱱᱟᱜ ᱫᱚ ᱤᱧᱫᱩᱧ ᱢᱮᱱᱟ ᱱᱚᱣᱟ ᱠᱚᱫᱚ ᱟᱠᱷᱟᱡ ᱟᱰᱤ ᱱᱟᱯᱟᱭ ᱜᱮ ᱵᱩᱡᱷᱟᱹᱜᱼᱟ ᱥᱮ ᱠᱟᱹᱣᱰᱤ ᱟᱨᱡᱟᱣ ᱦᱚᱸ ᱱᱟᱠᱷᱟᱡ ᱟᱰᱤ ᱥᱚᱞᱳ ᱤᱭᱟᱹᱜᱼᱟ ᱱᱟᱯᱟᱭᱚᱜ-ᱟ
ᱦᱳᱭ ᱜᱚᱝᱠᱮ ᱤᱧᱟᱹᱜ ᱱᱚᱣᱟ ᱨᱮ ᱱᱟᱦᱟᱜ ᱠᱤᱪᱷᱩ ᱴᱟᱠᱟ ᱯᱚᱭᱥᱟ ᱱᱟᱦᱟᱜ ᱞᱟᱜᱟᱣ ᱠᱟᱛᱮᱜ ᱟᱫᱚ ᱱᱚᱸᱰᱮ ᱱᱟᱦᱱᱟᱜ ᱜᱚᱝᱠᱮ ᱠᱮ ᱤᱧ ᱧᱮᱞ ᱜᱟᱱᱚᱜᱼᱟ ᱵᱟᱨᱭᱟ ᱯᱮᱭᱟ ᱠᱚᱲᱟ ᱜᱤᱫᱽᱨᱟᱹ ᱟ ᱱᱩᱠᱩ ᱦᱚᱸᱧ ᱠᱟᱹᱢᱤ ᱦᱚᱪᱚ ᱫᱟᱲᱮᱭᱟ ᱠᱚᱣᱟ ᱟᱫᱚ ᱤᱧᱟᱹᱜ ᱢᱟ ᱦᱟᱜ ᱴᱟᱠᱟ ᱯᱚᱭᱥᱟ ᱢᱟ ᱦᱩᱭᱩᱜ ᱜᱮ ᱥᱟᱶᱛᱮ ᱜᱚᱝᱠᱮ ᱱᱟᱦᱟᱜ ᱱᱩᱠᱤᱱ ᱵᱟᱨᱭᱟ ᱜᱤᱫᱽ ᱠᱚᱲᱟ ᱜᱤᱫᱽᱨᱟᱹ ᱡᱩᱫᱤᱧ ᱫᱚᱦᱚ ᱠᱟᱠᱤᱱᱟ ᱱᱩᱠᱤᱱᱟᱜ ᱦᱚᱸ ᱟᱸ ᱠᱤᱪᱷᱩ ᱯᱚᱭᱥᱟ ᱫᱚ ᱦᱳᱭᱳᱜ ᱜᱮᱭᱟ ᱟᱫᱚ ᱱᱤᱭᱟᱹᱜᱮ ᱤᱧᱫᱚᱧ ᱨᱤᱠᱟᱹᱭᱮᱫᱟ ᱤᱧ ᱱᱟᱦᱟᱜ ᱯᱚᱭᱥᱟ ᱟᱨᱡᱟᱣ ᱥᱟᱶ ᱥᱟᱶ ᱛᱮ ᱤᱧ ᱡᱮᱱᱚ ᱟᱨᱦᱚᱸ ᱵᱟᱨᱭᱟ ᱠᱚᱲᱟ ᱜᱤᱼᱼ ᱫᱽᱨᱟᱹ ᱦᱟᱸᱜ ᱱᱚᱝᱠᱟᱧ ᱟᱨᱡᱟᱣ ᱚᱪᱚ ᱫᱟᱲᱮᱭᱟᱠᱤᱱ ᱡᱟᱦᱟᱸ ᱞᱮᱠᱟ ᱚᱱᱠᱟ ᱱᱚᱣᱟ ᱫᱚ ᱩᱢᱩᱞ ᱨᱮ ᱫᱩᱲᱩᱵ ᱠᱟᱹᱢᱤ ᱠᱟᱱᱟ ᱜᱚᱢᱠᱮ ᱟᱫᱚ ᱮᱸ ᱢᱤᱫᱵᱟᱨ ᱫᱤᱱ ᱫᱚ ᱱᱟᱦᱟᱜ ᱢᱟᱹᱞᱤᱠᱟᱜ ᱫᱚ ᱦᱳᱭᱛᱳ ᱞᱟᱵᱷ ᱞᱚᱥ ᱦᱩᱭ ᱫᱟᱲᱮᱭᱟᱜ ᱜᱮᱭᱟ ᱥᱮ ᱪᱮᱫ ᱜᱚᱝᱠᱮ
ᱦᱮᱸ ᱜᱚᱝᱠᱮ ᱱᱚᱣᱟ ᱠᱚᱫᱚ ᱵᱮᱵᱥᱟ ᱫᱤᱠ ᱫᱤᱭᱮ ᱛᱮᱫᱚ ᱦᱩᱭᱩᱜ ᱜᱮᱭᱟ ᱢᱟᱱᱮ ᱞᱚᱥ ᱦᱚᱸ ᱪᱟᱞᱟᱜᱼᱟ ᱞᱟᱵᱷ ᱦᱚᱸ ᱦᱩᱭᱩᱜᱼᱟ ᱢᱟᱱᱮ ᱱᱚᱣᱟ ᱫᱚ ᱠᱷᱟᱡ ᱞᱟᱹ ᱞᱟᱹᱭ ᱫᱚ ᱵᱟᱝ ᱜᱟᱱᱚᱜᱼᱟ ᱡᱮ ᱥᱚᱨᱠᱟᱨᱤ ᱪᱟᱹᱠᱨᱤ ᱞᱮᱠᱟ ᱡᱮ ᱥᱚᱢᱟᱱ ᱥᱚᱢᱟᱱ ᱯᱚᱭᱥᱟ ᱦᱤᱡᱩᱜᱼᱟ ᱚᱱᱠᱟ ᱠᱟᱛᱷᱟ ᱫᱚ ᱵᱟᱝ ᱛᱟᱦᱚᱞᱮ ᱜᱚᱝᱠᱮ ᱟᱞᱟᱝᱟᱜ ᱚᱠᱛᱚᱵ ᱠᱚ ᱦᱚᱸᱚᱸ ᱦᱩᱭᱟᱠᱟᱱᱟ ᱦᱮᱸᱥᱮ ᱛᱟᱦᱞᱮ ᱱᱤᱛ ᱜᱷᱟᱹᱲᱤᱡ ᱫᱚ ᱱᱚᱝᱠᱟ ᱜᱮᱞᱟᱝ ᱨᱚᱯᱚᱲᱟ
ᱦᱳᱭ ᱜᱚᱢᱠᱮ ᱮᱠᱟᱞ ᱮᱠᱟᱞ ᱡᱚᱦᱟᱨ ᱜᱮ ᱜᱚᱝᱠᱮ
ᱦᱮᱸ ᱡᱚᱦᱟᱨ ᱜᱮ ᱛᱟᱦᱚᱞᱮ ᱢᱩᱪᱟᱹᱫ ᱨᱮᱢᱟ ᱱᱟᱯᱟᱭ ᱜᱮ ᱛᱟᱦᱮᱱ ᱢᱟ ᱜᱚᱢᱠᱮ ᱦᱮᱸ ᱥᱮᱫ